ᱦᱮᱞᱳ ᱦᱩᱸ ᱡᱚᱦᱟᱨ ᱜᱮ ᱡᱦᱟᱨ ᱜᱮ ᱜᱚᱢᱠᱮ ᱪᱤᱜᱠᱟ ᱢᱮᱱᱟᱜ ᱵᱮᱱᱟ?
ᱵᱷᱟᱜᱮ ᱜᱮ ᱢᱮᱱᱟᱜ ᱞᱤᱧᱟ, ᱟᱹᱵᱤᱱ ᱪᱤᱠᱟ ᱢᱮᱱᱟᱜ ᱵᱤᱱᱟ?
ᱟᱹᱞᱤᱧ ᱦᱚᱸ ᱵᱮᱥ ᱵᱟᱲᱟ ᱜᱮ, ᱛᱟᱞᱦᱮ ᱚᱲᱟᱜ ᱠᱚᱨᱮᱱ ᱪᱮᱫᱠᱟ?
ᱱᱚᱜᱼᱚᱭ ᱵᱷᱤᱛᱟᱹᱢᱟᱜ ᱞᱤᱧ ᱫᱩᱠᱟᱹᱱᱟ
ᱛᱟᱞᱦᱮ ᱪᱟᱥᱵᱟᱥ ᱠᱚᱫᱚ ᱵᱤᱱ ᱨᱟᱠᱟᱵᱮᱫ ᱛᱟᱵᱤᱱᱟ ᱥᱮ ᱪᱮᱫ?
ᱦᱩᱸ ᱨᱟᱠᱟᱵ ᱦᱳᱭᱳᱜᱼᱟ ᱪᱮᱫ ᱞᱤᱧ ᱪᱤᱠᱟᱹᱭᱟ ᱢᱟᱥᱮ ᱞᱟᱹᱭᱵᱤᱱ
ᱛᱟᱦᱚᱞᱮ ᱛᱤᱱᱟᱹᱜ ᱜᱟᱱ ᱵᱤᱱ ᱨᱚᱦᱚᱭᱮᱫᱟ?
ᱩᱸᱻ ᱦᱟᱯᱟᱛᱚ ᱵᱟᱨᱭᱟ ᱜᱟᱱ᱾
ᱛᱟᱦᱚᱞᱮ ᱢᱟᱜ ᱪᱟᱵᱟ ᱠᱮᱫᱟ ᱵᱤᱱ ᱥᱮ ᱵᱷᱤᱛᱟᱹ ᱟ ᱥᱮ ᱟᱨᱦᱚᱸ ᱢᱮᱱᱟᱜ ᱜᱮ ᱛᱟᱵᱤᱱᱟ?
ᱢᱮᱱᱟᱜ ᱜᱮᱭᱟ ᱵᱟᱹᱠᱤ ᱠᱟᱱᱟ᱾
ᱵᱟᱹᱠᱤᱭ ᱠᱟᱱᱟ?
ᱦᱩᱸ ᱵᱟᱹᱠᱤ ᱢᱮᱱᱟᱜ ᱜᱮᱭᱟ᱾
ᱚ ᱛᱟᱦᱚᱞᱮ ᱫᱟᱠᱟ ᱠᱚᱫᱚ ᱵᱤᱱ ᱡᱚᱢ ᱠᱮᱫᱟ ᱥᱮ ᱵᱟᱝ, ᱥᱮ ᱡᱚᱢ ᱵᱤᱱ ᱪᱟᱞᱟᱜᱼᱟ ᱱᱤᱛᱚᱜ?
ᱵᱟᱝ ᱫᱟᱠᱟ ᱡᱚᱢ ᱞᱤᱧ ᱪᱟᱜ ᱞᱟᱹᱜᱤᱫ ᱞᱤᱧ ᱫᱩᱲᱩᱵ ᱟᱠᱟᱱᱟ ᱱᱤᱛᱚᱜ ᱫᱚ ᱠᱟᱹᱴᱤᱡ᱾
ᱛᱟᱦᱚᱞᱮ ᱵᱤᱱ ᱪᱟᱞᱟᱜᱼᱟ ᱫᱟᱠᱟ ᱡᱚᱢ ᱵᱟᱝ?
ᱦᱩᱸ᱾
ᱛᱟᱦᱚᱞᱮ ᱪᱟᱥ ᱠᱚᱫᱚ ᱨᱟᱠᱟᱵ ᱛᱮ ᱮᱠᱷᱚᱱ ᱛᱤᱱ ᱫᱤᱱ ᱞᱟᱜᱟᱜ ᱛᱟᱵᱤᱱᱟ?
ᱵᱤᱥᱤ ᱫᱚ ᱵᱟᱭ ᱞᱟᱜᱟᱜᱼᱟ ᱢᱚᱴᱟᱢᱩᱴᱤ ᱢᱤᱫ ᱥᱟᱯᱛᱟᱦᱚ ᱠᱷᱟᱱᱮ ᱜᱮ ᱞᱟᱜᱟᱜᱼᱟ᱾
ᱚᱸᱻ᱾ ᱟᱫᱚ ᱟᱯᱮ ᱚᱱᱛᱮ ᱫᱚ ᱪᱟᱥ ᱠᱚᱫᱚ ᱨᱟᱠᱟᱵ ᱫᱚ ᱮᱠᱷᱚᱱᱚ ᱟᱹᱣᱨᱤ ᱨᱟᱠᱟᱵᱟ ᱢᱟᱱᱮ ᱨᱟᱠᱟᱵ ᱞᱟᱹᱜᱤᱫᱚᱜ ᱠᱟᱱᱟ ᱥᱮ ᱪᱟᱞᱟᱜ ᱠᱟᱱ ᱜᱮᱭᱟ ᱮᱠᱷᱚᱱ ᱪᱟᱥ?
ᱦᱳᱭ ᱦᱳᱭ ᱦᱳᱭ ᱨᱟᱠᱟ ᱪᱟᱞᱟᱜ ᱠᱟᱱᱟ᱾
ᱚ ᱮᱠᱷᱚᱱ ᱦᱚᱸ ᱪᱟᱞᱟᱜ ᱠᱟᱱ ᱜᱮᱭᱟ?
ᱦᱩᱸ᱾
ᱛᱟᱦᱚᱞᱮ ᱜᱚᱝᱠᱮ ᱟᱵᱤᱱ ᱛᱟᱦᱚᱞᱮ ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ?
ᱠᱷᱮᱞ ᱫᱚᱞᱤᱧ ᱠᱷᱮᱞ ᱜᱮᱭᱟ ᱟᱫᱚ ᱪᱟᱥᱵᱟᱥ ᱨᱟᱠᱟᱵ ᱦᱳᱜ ᱵᱟᱭ ᱜᱩᱲᱭᱟᱹ ᱞᱮᱠᱷᱟᱱ ᱫᱚ ᱵᱟᱞᱤᱧ ᱠᱷᱮᱞ ᱫᱟᱲᱭᱟᱜ ᱠᱟᱱᱟ᱾
ᱦᱳᱭᱛᱚ ᱟᱫᱚ ᱪᱟᱥᱵᱟᱥ ᱠᱚ ᱢᱮᱱᱟᱜ ᱟᱛᱚ ᱟᱫᱚ ᱠᱟᱹᱴᱤᱡ ᱵᱮᱥᱛᱚ ᱨᱮᱵᱤᱱ ᱧᱩᱨᱩ ᱟᱠᱟᱱᱟ ᱛᱟᱭᱛᱚ᱾
ᱦᱳᱭ ᱦᱳᱭ᱾
ᱵᱚᱞ ᱠᱚᱫᱚ ᱵᱤᱱ ᱠᱷᱮᱞ ᱵᱟᱲᱟᱭ ᱜᱮᱭᱟ?
ᱦᱩᱸ ᱠᱷᱮᱞ ᱫᱚᱞᱤᱧ ᱠᱷᱮᱞ ᱵᱟᱲᱟᱭ ᱜᱮᱭᱟ ᱵᱟᱝ ᱫᱚ ᱵᱟᱝ᱾
ᱛᱟᱦᱚᱞᱮ ᱟᱹᱵᱤᱱ ᱫᱚ ᱡᱚᱭᱮᱱᱴ ᱴᱤᱢ ᱥᱮ ᱡᱟᱦᱟᱸ ᱟᱛᱳ ᱨᱮᱱ, ᱠᱚᱲᱟ ᱠᱚ
ᱟᱹᱞᱤᱧ ᱫᱚ, ᱟᱹᱞᱤᱧ ᱫᱚ ᱟᱫᱚ ᱟᱛᱩ ᱨᱤᱱ ᱠᱚᱲᱟ ᱛᱩᱞᱩᱡ ᱜᱮ᱾
ᱡᱚᱭᱮᱱᱴ ᱴᱤᱢ ᱫᱚ ᱟᱹᱣᱨᱤᱭᱟ ᱛᱟᱯᱮᱭᱟ?
ᱦᱩᱸ ᱟᱭᱨᱤ᱾
ᱛᱟᱦᱚᱞᱮ ᱟᱵᱤᱱᱟᱜ ᱤᱪᱪᱷᱟᱹ ᱫᱚ ᱪᱮᱫᱠᱟᱭ ᱞᱟᱹᱭ ᱦᱚᱪᱚᱭᱮᱫᱟᱭ, ᱡᱚᱭᱮᱱ ᱴᱤᱢ ᱨᱮ ᱠᱷᱮᱞ ᱠᱚᱫᱚ ᱪᱟᱞᱟᱜ ᱥᱟᱱᱟ ᱵᱤᱱᱟ ᱥᱮ ᱵᱟᱝ?
ᱢᱟ ᱟᱹᱞᱤᱧ ᱫᱚᱠᱚ ᱦᱤᱡᱩᱜ ᱠᱚ ᱞᱟᱹᱭᱟᱞᱤᱧ ᱢᱟ ᱟᱹᱞᱤᱧ ᱫᱚᱞᱤᱧ ᱪᱟᱞᱟᱜᱼᱟ᱾
ᱟᱠᱷᱮᱯ ᱢᱤᱫᱴᱮᱱ ᱢᱮᱱᱟᱜ ᱛᱟᱵᱤᱱᱟ ᱥᱮ ᱵᱟᱝ ᱡᱮ ᱡᱟᱦᱟᱸ ᱛᱤᱥ ᱜᱮ ᱢᱟᱨᱟᱝ ᱯᱞᱤᱭᱟᱨ ᱦᱩᱭ ᱨᱮᱱᱟᱜ?
ᱦᱩᱸ ᱤᱪᱪᱷᱟᱹ ᱫᱚ ᱢᱮᱱᱟᱜ ᱛᱟᱹᱞᱧᱟᱹ ᱟᱫᱚ, ᱪᱮᱥᱴᱟ ᱨᱮ ᱢᱮᱱᱟᱜ ᱞᱤᱧᱟᱹ ᱡᱩᱫᱤ ᱞᱤᱧ ᱫᱟᱲᱮᱭᱟᱜ ᱠᱷᱟᱱ᱾
ᱦᱳᱭ ᱦᱳᱭ ᱪᱮᱥᱴᱟ ᱫᱚ ᱵᱟᱹᱲᱤᱡ ᱡᱤᱱᱤᱥ ᱫᱚ ᱵᱟᱝᱟ ᱠᱟᱱᱟ᱾
ᱦᱩᱸ ᱦᱩᱸ, ᱪᱮᱥᱴᱟᱭ ᱫᱟᱞᱤᱧ᱾ ᱛᱟᱦᱚᱞᱮ ᱟᱹᱵᱤᱱ ᱫᱚ, ᱵᱚᱞ ᱠᱚᱫᱚ ᱵᱤᱱ ᱠᱷᱮᱞ ᱵᱟᱲᱟᱭ ᱜᱮᱭᱟ ᱥᱮ ᱵᱟᱝ?
ᱦᱮᱸ ᱟᱞᱤᱧ ᱢᱟᱛᱚᱞᱤᱧ ᱠᱷᱮᱞ ᱵᱟᱲᱟᱭ ᱜᱮᱭᱟ ᱟᱞᱤᱧ ᱫᱚ ᱫᱤᱱᱚᱢᱚ ᱯᱨᱮᱠᱴᱤᱥ ᱴᱟᱭᱤᱢ ᱦᱩᱭᱩᱜ ᱠᱟᱱᱟ ᱯᱨᱮᱠ ᱴᱤᱥ ᱴᱟᱭᱤᱢ ᱦᱚᱸ ᱪᱟᱞᱟᱣ ᱦᱩᱭᱩᱜ ᱠᱟᱱᱟ᱾ ᱟᱫᱚ ᱵᱩᱡᱽ ᱫᱟᱲᱮᱭᱟᱜ ᱠᱟᱱᱟ ᱵᱤᱱ ᱛᱚ ᱟᱫᱚ ᱪᱟᱥ ᱵᱟᱥ ᱠᱚ ᱨᱮᱱᱟᱜ ᱵᱮᱯᱟᱨ ᱥᱮᱯᱟᱨ ᱵᱤᱱ ᱵᱩᱡᱽ ᱫᱟᱲᱮᱭᱟᱜ ᱠᱟᱱᱟ ᱛᱚ ᱠᱟᱹᱴᱤᱡ ᱪᱟᱯ ᱨᱮ ᱧᱩᱨᱩ ᱦᱩᱭ ᱠᱟᱱᱟ,
ᱛᱟᱦᱚᱞᱮ ᱪᱟᱥ ᱵᱟᱥ ᱠᱚᱫᱚ ᱵᱮᱱ ᱜᱩᱲᱣᱟᱹᱣ ᱠᱮᱫᱟ ᱥᱮ ᱵᱟᱝ ᱟᱵᱤᱱ ᱫᱚ?
ᱦᱮᱸ ᱟᱹᱞᱤᱧᱟᱜ ᱫᱚ ᱟᱯᱟᱛᱚᱛᱚ ᱜᱩᱲᱤᱭᱟᱹᱣ ᱠᱟᱱᱟ᱾
ᱮᱸ ᱠᱷᱟᱡ ᱛᱤᱱ ᱵᱤᱜᱷᱟᱹ ᱵᱤᱱ ᱨᱚᱦᱚᱭ ᱞᱟᱜ-ᱟ?
ᱨᱚᱦᱚᱭ ᱞᱟᱜ-ᱟ ᱞᱤᱧ ᱵᱷᱟᱜᱤ ᱜᱮ, ᱢᱚᱲᱮ ᱛᱩᱨᱩᱭ ᱯᱟᱹᱲᱭᱟᱹ ᱜᱟᱱ ᱞᱤᱧ ᱨᱚᱦᱚᱭ ᱠᱟᱫᱟ᱾ ᱚᱱᱟ ᱠᱷᱟᱡ ᱜᱮ ᱮᱠᱷᱚᱱ ᱫᱚ ᱢᱟᱱᱮ ᱵᱟᱨ ᱥᱮᱨᱢᱟ ᱞᱮᱠᱟ ᱫᱚ ᱧᱮᱞ ᱜᱮ ᱵᱟ ᱦᱩᱭᱩᱜ ᱛᱟᱞᱤᱧᱟ ᱟᱨᱠᱤ᱾
ᱦᱩᱸ ᱵᱷᱟᱜᱮ ᱜᱮ
ᱛᱟᱦᱞᱮ ᱚᱲᱟᱜ ᱠᱚᱨᱮᱱ ᱦᱚᱸ ᱵᱮᱥ ᱵᱟᱲᱟ ᱜᱮᱭᱟ ᱠᱚᱛᱚ?
ᱦᱩᱸ ᱚᱭᱥᱟᱲᱟ ᱜᱮ
ᱦᱩᱸ ᱛᱟᱦᱞᱮ ᱚᱲᱟᱜ ᱠᱚ ᱚᱲᱟᱜ ᱠᱚᱨᱮ ᱫᱚ ᱚᱠᱚᱭ ᱚᱠᱚᱭ ᱢᱮᱱᱟᱜ ᱠᱚᱛᱟ ᱵᱚᱱᱟ? ᱥᱮ
ᱥᱟᱱᱟᱢ ᱠᱚᱜᱮ ᱢᱮᱱᱟᱜ ᱠᱚ ᱢᱟ, ᱵᱟᱵᱟ ᱵᱷᱟᱭ
ᱦᱩᱸ ᱛᱟᱦᱞᱮ ᱱᱚᱣᱟ ᱪᱟᱥ ᱠᱟᱹᱢᱤ ᱨᱟᱠᱟᱵ ᱯᱚᱨᱮ ᱫᱚ ᱟᱹᱵᱤᱱ ᱫᱚ ᱛᱟᱦᱞᱮ ᱪᱮᱜ ᱠᱚᱵᱤᱱ ᱠᱟᱹᱢᱤ ᱵᱟᱲᱟᱭ ᱜᱮᱭᱟ? ᱡᱟᱦᱟᱱᱟᱜ ᱠᱟᱹᱢᱤ ᱥᱟᱵ ᱠᱟᱛᱮᱜ ᱢᱮᱱᱟᱜ ᱟᱠᱟᱫ ᱛᱟᱵᱤᱱᱟ ᱥᱮ ᱚᱱᱠᱟ ᱞᱟᱹᱭᱤᱱ
ᱞᱮᱭᱤᱱ ᱫᱚ ᱢᱮᱱᱟᱜ ᱛᱟᱞᱤᱧᱟ ᱟᱹᱰᱤ ᱠᱤᱪᱷᱩ ᱜᱮ ᱟᱹᱞᱤᱧᱟᱜ ᱫᱚ᱾
ᱢᱟᱱᱮ ᱥᱟᱯᱚᱴ ᱨᱮ ᱥᱮᱞᱟᱹᱭ ᱵᱤᱱ ᱡᱟᱦᱟᱱᱟᱜ ᱟᱨᱠᱤ ᱡᱟᱦᱟᱱᱟᱜ ᱢᱮᱱᱟᱜ ᱛᱟᱹᱵᱤᱱ ᱠᱷᱟᱸ ᱢᱟᱱᱮ ᱡᱮᱢᱚᱱ ᱵᱟᱡᱟᱨ ᱠᱟᱹᱢᱤ, ᱢᱟᱴ ᱠᱟᱹᱢᱤ ᱥᱮ ᱡᱟᱦᱟᱱᱟᱜ ᱜᱟᱹᱰᱤ ᱨᱮ
ᱢᱮᱱᱟᱜ ᱛᱟᱹᱞᱤᱧᱟ ᱥᱟᱵ ᱠᱟᱜ ᱵᱮᱱ ᱥᱮ᱾
ᱚ ᱵᱟᱡᱟᱨ ᱠᱟᱹᱢᱤ᱾
ᱦᱩᱸ
ᱵᱟᱡᱟᱨ ᱠᱟᱹᱢᱤ ᱨᱮ ᱛᱤᱱᱟᱹᱜ ᱠᱟᱛᱮᱜ ᱵᱤᱱ ᱧᱟᱢ ᱠᱤᱭᱟ?
ᱧᱟᱢ ᱫᱟᱞᱤᱧ ᱟᱯᱟᱛ ᱛᱚ ᱵᱷᱟᱜᱤ ᱜᱮ ᱯᱟᱸᱫᱥᱚ ᱴᱟᱠᱟ ᱠᱟᱛᱮ᱾
ᱢᱚᱲᱮ ᱥᱚ ᱴᱟᱠᱟ ᱛᱚ?
ᱦᱳᱭ ᱦᱳᱭ
ᱟᱨ ᱛᱟᱦᱚᱞᱮ ᱵᱚᱭᱦᱟ ᱟᱯᱮ ᱚᱱᱛᱮ ᱥᱚᱵᱡᱤ ᱠᱚ ᱪᱮᱫᱠᱟ ᱠᱚ ᱪᱟᱥ ᱵᱟᱲᱟᱭ ᱜᱮᱭᱟ?
ᱥᱚᱵᱡᱤ ᱥᱚᱵᱡᱤ ᱫᱚ ᱠᱚᱱ ᱵᱷᱟᱜᱮ ᱠᱚ ᱪᱟᱥ ᱵᱟᱲᱟᱭ ᱜᱮᱭᱟ᱾
ᱦᱩᱸ ᱢᱟᱱᱮ ᱡᱮᱢᱚᱱ ᱟᱞᱮ ᱱᱚᱛᱮ ᱡᱮᱢᱚᱱ ᱠᱚᱸᱰᱷᱟ, ᱦᱚᱛᱚᱫ, ᱛᱟᱨᱯᱚᱨᱮ ᱵᱮᱸᱜᱟᱲ ᱠᱩᱯᱷᱤ ᱠᱚ ᱟᱨᱚ ᱡᱷᱤᱝᱜᱟᱹ ᱠᱟᱞᱞᱟ ᱠᱩᱸᱫᱽᱨᱤ ᱟᱨᱚ ᱮᱢᱟᱱ ᱛᱮᱢᱟᱱ ᱡᱤᱱᱤᱥ ᱟᱜ ᱠᱚ ᱢᱮᱱᱟᱜ-ᱟ ᱱᱟᱜ᱾
ᱵᱷᱟᱜᱮ ᱜᱮ
ᱟᱨ ᱟᱯᱮ ᱥᱮᱜ ᱫᱚ ᱡᱚᱸᱱᱰᱨᱟ ᱠᱚᱫᱚ ᱠᱚ ᱨᱚᱦᱚᱭ ᱜᱮᱭᱟ ᱥᱮ ᱵᱟᱝ?
ᱨᱚᱦᱚᱭ ᱫᱚᱠᱚ ᱨᱚᱦᱚᱭᱟ ᱱᱮᱛᱟᱨ ᱫᱚ ᱵᱟᱝᱠᱚ ᱨᱚᱦᱚᱭ ᱫᱟ ᱨᱚᱦᱚᱭ ᱜᱮᱭᱟ ᱠᱚ ᱠᱟᱞ ᱥᱟᱛᱚᱢ ᱥᱮᱫ ᱠᱚ ᱨᱚᱦᱚᱭ ᱜᱮᱭᱟ᱾
ᱚᱸ ᱦᱚᱞ ᱠᱟᱞᱚᱢ ᱠᱚᱛᱮ ᱠᱚ ᱨᱚᱦᱚᱭ ᱞᱮᱜ-ᱟ ᱥᱮ ᱪᱮᱫ ᱱᱮᱛᱟᱨ ᱫᱚ ᱵᱟᱢ ᱵᱤᱱ ᱫᱤᱥᱟᱹᱭ ᱫᱟ?
ᱦ ᱱᱮᱛᱟ ᱫᱚ ᱵᱟᱞᱤᱧ ᱫᱤᱥᱟᱭ ᱫᱟ᱾
ᱛᱟᱞᱮ ᱪᱮᱜ ᱠᱟᱭ ᱡᱟᱹᱲᱤᱭᱟᱜ ᱵᱮᱱᱟ ᱫᱟᱜ ᱠᱚ?
ᱟᱨ ᱫᱟᱜ ᱡᱟᱹᱲᱤ ᱟᱞᱚᱵᱤᱱ ᱞᱟᱹᱭᱟ ᱵᱷᱟᱜᱮ ᱜᱮ ᱫᱟᱜ ᱫᱟᱭ᱾
ᱟᱞᱮ ᱱᱚᱛᱮ ᱢᱟ ᱫᱟᱜ ᱯᱮᱨᱮᱡ ᱠᱟᱛᱮᱜ ᱦᱚᱜ-ᱚᱭ ᱛᱚ ᱪᱟᱥᱵᱟᱥ ᱠᱚᱫᱚᱞᱮ ᱜᱩᱲᱭᱟᱹᱣ ᱠᱮᱫ ᱛᱮ ᱟᱨᱚ ᱫᱷᱩᱢ ᱫᱷᱟᱨ ᱠᱟᱫᱟ ᱞᱮ, ᱟᱫᱚ ᱟᱯᱮᱥᱮᱱ ᱜᱮ ᱛᱤᱥᱚᱜ ᱟᱫᱚ ᱪᱟᱵᱟᱜ-ᱟ ᱵᱚᱭᱟ?
ᱪᱟᱵᱟ ᱫᱚ ᱪᱟᱵᱟᱜ-ᱟ ᱢᱚᱴᱟᱢᱩᱴᱤ ᱢᱟᱥ ᱠᱚᱛᱮᱠ ᱵᱟᱹᱠᱤ ᱛᱟᱸᱦᱮᱱ ᱜᱮᱭᱟ᱾
ᱢᱟᱥ ᱠᱷᱟᱱᱮᱠ ᱞᱟ ᱜᱟᱱ ᱞᱟᱜᱟ-ᱟ ᱵᱟᱝ? ᱛᱟᱦᱚᱞᱮ ᱵᱚᱭᱦᱟ ᱟᱯᱮ ᱫᱚ ᱴᱟᱠᱴᱟᱨ ᱠᱚᱛᱮ ᱯᱮ ᱥᱤᱪᱚᱭ ᱜᱮᱭᱟ ᱥᱮ ᱚᱲᱟᱜ ᱨᱮᱱᱟᱜ ᱜᱮ ᱱᱟᱦᱮᱞ?
ᱚᱱᱟ ᱴᱟᱠᱨᱴᱟᱨ ᱛᱮ ᱞᱮ ᱥᱤ ᱵᱟᱲᱟᱭ ᱜᱮᱭᱟ᱾
ᱛᱟᱦᱞᱮ ᱜᱟᱹᱰᱤ ᱠᱚᱫᱚ ᱟᱯᱮ ᱚᱱᱛᱮ ᱪᱟᱞᱟᱜ ᱜᱮ?
ᱜᱟᱹᱰᱤ ᱠᱚ ᱦᱮᱸ ᱪᱟᱞᱟᱜ ᱜᱮᱭᱟ᱾
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱡᱟᱦᱟᱸᱼᱼ ᱯᱮ ᱟᱹᱠᱷᱨᱤᱧ ᱜᱮᱭᱟ, ᱢᱟᱱᱮ ᱟᱠᱷᱨᱤᱧ ᱵᱟᱠᱷᱨᱟ ᱜᱮᱯᱮ ᱪᱟᱥᱟ ᱥᱮ ᱚᱲᱟᱜ ᱨᱮ ᱡᱚᱢ ᱞᱟᱹᱜᱤᱫ ᱦᱚᱸᱯᱮ ᱪᱟᱥ ᱜᱮᱭᱟ?
ᱦᱮ ᱚᱲᱟᱜ ᱵᱟᱠᱷᱨᱤ ᱦᱚᱸ ᱛᱟ ᱟᱹᱠᱷᱨᱤᱧ ᱵᱟᱠᱷᱨᱟ ᱦᱚᱸ᱾ ᱵᱟᱨᱭᱟ ᱜᱮ ᱡᱷᱚᱛᱚ ᱨᱚᱠᱚᱢ ᱜᱮ᱾
ᱟᱨ ᱵᱟᱨ ᱥᱮᱨᱢᱟ ᱜᱮ ᱢᱟᱱᱮ ᱥᱮᱨᱢᱟᱨᱮ ᱵᱟᱨ ᱫᱷᱟᱣ ᱜᱮᱯᱮ ᱪᱟᱥ ᱜᱮᱭᱟ ᱥᱮ ᱢᱤᱫ ᱫᱷᱟᱣ ᱜᱮ?
ᱵᱟᱝ ᱵᱟᱨ ᱫᱷᱟᱣ ᱜᱮ ᱢᱤᱫ ᱫᱷᱟᱣ ᱫᱚ ᱵᱟᱝ ᱾
ᱫᱷᱚᱨᱚᱱ ᱦᱳᱲᱳ ᱢᱤᱫ ᱫᱷᱟᱣ ᱟᱨ ᱵᱚᱨᱥᱟ ᱦᱳᱲᱳ ᱢᱤᱫ ᱫᱷᱟᱣ ᱛᱟᱭᱛᱚ?
ᱦᱳᱭ ᱢᱤᱫ ᱫᱷᱟᱣ᱾
ᱛᱟᱦᱞᱮ ᱟᱵᱤᱱᱟᱜ ᱵᱟᱹᱫᱽ ᱨᱮ ᱪᱮᱫ ᱪᱮᱫ ᱥᱚᱵᱡᱤ ᱠᱚᱵᱤᱱ ᱨᱚᱦᱚᱭ ᱵᱟᱲᱟᱭ ᱜᱮᱭᱟ?
ᱥᱚᱵᱽᱡᱤ ᱦᱟᱵᱟ ᱛᱚ ᱥᱚᱥᱟ ᱠᱚ, ᱵᱚᱨᱵᱚᱴᱤ ᱠᱚ ᱢᱟᱹᱨᱤᱪ ᱠᱚ, ᱡᱷᱤᱸᱜᱟᱹ ᱠᱚ ᱠᱟᱨᱞᱟ ᱠᱚ ᱥᱟᱱᱟᱢ ᱜᱮᱞᱤᱧ ᱨᱚᱦᱚᱭ ᱜᱮᱭᱟ ᱢᱚᱴᱟ ᱢᱩᱴᱤ᱾
ᱥᱟᱱᱟᱢ ᱜᱮ ᱵᱟᱝ,
ᱦᱩᱸ
ᱛᱟᱦᱚᱞᱮ ᱟᱹᱵᱤᱱ ᱡᱟᱦᱟᱸ ᱢᱟᱱᱮ᱾ ᱟᱯᱮ ᱚᱱᱟ ᱫᱷᱟᱨᱮ ᱫᱟᱜ ᱵᱮᱵᱚᱥᱛᱷᱟ ᱠᱚ ᱪᱮᱫᱞᱮᱠᱟ ᱡᱮᱢᱚᱱ ᱠᱮᱱᱮᱞ ᱢᱮᱱᱟᱜᱼᱟ᱾ ᱠᱮᱱᱮᱞ ᱢᱮᱱᱟᱜᱼᱟ ᱱᱟᱹᱭ ᱢᱮᱱᱟᱜᱼᱟ ᱜᱟᱰᱟ ᱢᱮᱱᱟᱜᱼᱟ ᱚᱱᱠᱟᱱ ᱫᱷᱚᱨᱚᱱᱟᱜ ᱡᱟᱦᱱᱟᱜ ᱠᱤᱪᱷᱩ ᱢᱮᱱᱟᱜ ᱟᱠᱟᱫ ᱛᱟᱵᱮᱱᱟ᱾
ᱦᱮᱸ ᱢᱮᱱᱟᱜᱼᱟ ᱯᱟᱛᱚ ᱤᱭᱟᱹ ᱢᱮᱱᱟᱜᱼᱟ ᱜᱟᱰᱟ ᱢᱮᱱᱟᱜᱼᱟ᱾
ᱟᱨ ᱫᱟᱜ ᱠᱚᱨᱮᱱᱟᱜ ᱵᱮᱵᱚᱥᱛᱷᱟ ᱥᱚᱨᱠᱟᱨᱟᱜ ᱪᱮᱫᱠᱟ ᱚᱱᱛᱮ ᱫᱚ?
ᱥᱚᱨᱠᱟᱨᱟᱜ ᱚᱸᱰᱮ ᱵᱷᱟᱜᱤ ᱜᱮ ᱢᱮᱱᱟᱜ ᱟᱯᱟ ᱛᱚᱛᱚ᱾
ᱛᱟᱦᱚᱞᱮ ᱜᱚᱜᱷᱟ ᱠᱚᱫᱚ ᱢᱮᱱᱟᱜ ᱠᱚᱣᱟ ᱥᱮ ᱵᱟᱝ ᱟᱯᱮᱥᱮᱫ ᱫᱚ ᱜᱚᱝᱜᱷᱟ ᱠᱟᱴᱠᱚᱢ ᱦᱟᱹᱠᱩ,
ᱦᱟᱹᱠᱩ ᱢᱟ ᱢᱮᱱᱟᱜ ᱠᱚᱜᱮᱭᱟ ᱜᱚᱸᱜᱷᱟ ᱠᱚᱢᱟ ᱵᱟᱹᱱᱩᱜ ᱠᱚᱣᱟ᱾
ᱜᱚᱸᱜᱟ ᱠᱚᱫᱚ ᱠᱚ ᱪᱟᱵᱟᱭᱮᱱᱟ ᱥᱮ ᱪᱮᱫ ᱩᱱᱟᱹᱜᱼᱼ
ᱦᱳᱭ ᱜᱚᱸᱜᱷᱟ ᱫᱚ ᱵᱟᱹᱱᱩᱜ ᱠᱚᱣᱟ ᱨᱚᱠᱚᱡ ᱠᱚ ᱢᱮᱱᱟᱜ ᱠᱚᱣᱟ᱾
ᱛᱟᱦᱚᱞᱮ ᱠᱟᱴᱠᱚᱢ ᱦᱟᱹᱠᱩ ᱠᱚᱦᱚᱸ ᱢᱮᱱᱟᱜ ᱠᱚᱣᱟ ᱥᱮ? ᱦᱟᱹᱠᱳ ᱥᱟᱵ ᱠᱚᱫᱚ ᱵᱚᱱ ᱪᱟᱞᱟᱣ ᱵᱟᱲᱟᱜ ᱜᱮᱭᱟ ᱥᱮ ᱵᱟᱝ ᱢᱟᱴᱷ ᱥᱮᱫ?
ᱟᱫᱚ ᱪᱟᱥ ᱪᱟᱥᱵᱟᱥ ᱠᱚ ᱵᱟᱭ ᱜᱩᱲᱤᱭᱮᱫ ᱠᱟᱱ ᱦᱟᱹᱠᱳ ᱥᱟᱵ ᱫᱚ ᱪᱤᱠᱟᱹᱛᱮᱞᱤ ᱪᱤᱠᱟᱹᱛᱮᱞᱤᱧ ᱪᱟᱜᱼᱟ᱾
ᱡᱮᱢᱚᱱ ᱟᱵᱚᱼᱼ ᱥᱟᱵ ᱠᱟᱜ ᱵᱚᱱ ᱡᱮ ᱟᱹᱵᱤᱱ ᱜᱤᱫᱽᱨᱟᱹ ᱵᱤᱱ ᱛᱟᱦᱮᱸ ᱠᱟᱱᱟ ᱪᱮᱫᱠᱟ ᱵᱤᱱ ᱪᱟᱞᱟᱣ ᱠᱚᱜᱼᱟ ᱫᱚᱢᱮ ᱜᱮᱥᱮᱼᱼ ᱱᱮᱛᱟᱨ ᱦᱚᱸ ᱚᱱᱠᱟ ᱜᱮ ᱦᱟᱹᱠᱩ ᱠᱚ ᱩᱰᱩᱠᱚᱜ ᱜᱮᱭᱟ᱾
ᱦᱩᱸ ᱩᱰᱩᱠ ᱫᱚᱠᱚ ᱩᱰᱩᱜᱚᱜ ᱜᱮᱭᱟ ᱦᱟᱠᱩ᱾
ᱟᱫᱚ ᱩᱢᱟᱹᱨ ᱩᱢᱟᱹᱨ ᱦᱩᱭ ᱞᱟᱹᱜᱤᱫ ᱟᱫᱚ ᱚᱱᱟ ᱥᱚᱵᱫᱚ ᱪᱟᱞᱟᱣ ᱵᱟᱭ ᱜᱟᱱᱚᱜ ᱠᱟᱱᱟ ᱪᱟᱯ ᱨᱮ ᱧᱩᱨᱩᱜ ᱠᱟᱱᱟ ᱥᱮ ᱪᱮᱫ?
ᱦᱳᱭ ᱦᱳᱭ᱾
ᱦᱟᱹᱠᱳ ᱢᱟ ᱟᱯᱮ ᱚᱱᱛᱮ ᱫᱚ ᱪᱮᱫᱠᱟ ᱢᱟᱱᱮᱼᱼ ᱪᱮᱞᱮ ᱦᱟᱸᱠᱳ ᱡᱟᱹᱥᱛᱤ ᱜᱮᱭᱟ ᱠᱚ ᱯᱩᱴᱷᱤ ᱰᱟᱹᱲᱠᱟᱹᱼᱼ ᱫᱩᱲᱤ ᱵᱩᱵᱩᱡ ᱥᱮ ᱞᱟᱴᱷᱟ,
ᱦᱩᱸ ᱡᱟᱹᱥᱛᱤ ᱫᱚ ᱥᱟᱱᱟᱢ ᱜᱮᱠᱚ ᱡᱟᱹᱥᱛᱤ ᱜᱮᱭᱟ᱾
ᱦᱩᱸ ᱡᱮᱢᱚᱱ ᱟᱞᱮ ᱱᱚᱛᱮ ᱫᱚ ᱠᱚᱭ ᱦᱟᱹᱠᱳ ᱠᱚᱭ ᱦᱟᱹᱠ ᱫᱚ ᱫᱚᱢᱮ ᱜᱮ ᱡᱟᱹᱥᱛᱤᱭᱟᱱ ᱢᱮᱱᱟᱜ ᱠᱚᱣᱟ᱾ ᱠᱚᱣᱟ ᱫᱚᱢᱮ ᱜᱮ ᱦᱟᱸᱰᱮ ᱱᱟᱰᱮ ᱠᱚ ᱩᱰᱩᱠᱚᱜᱼᱟ᱾
ᱛᱟᱦᱚᱞᱮ ᱥᱟᱵ ᱫᱚᱵᱤᱱ ᱪᱟᱞᱟᱜ ᱜᱮᱭᱟ ᱥᱮ ᱵᱟᱝ?
ᱦᱮᱸ ᱟᱹᱞᱤᱧ ᱫᱚ ᱫᱚᱢᱮᱞᱤᱧ ᱦᱚᱜᱼᱚᱭ ᱛᱚ ᱦᱚᱞᱟ ᱢᱟᱫᱷᱮᱨ ᱜᱮᱞᱤᱧ ᱥᱟᱵ ᱟᱹᱜᱩ ᱠᱮᱫ ᱠᱚᱣᱟ᱾ ᱩᱱᱠᱩ ᱢᱟ ᱥᱩᱱᱩᱢ ᱟᱛᱮᱜ ᱵᱷᱟᱹᱜᱤ ᱴᱷᱤᱠ ᱵᱷᱟᱹᱡᱤ ᱠᱟᱛᱮᱜ ᱩᱛᱩ ᱠᱟᱛᱮᱫ ᱟᱹᱰᱤ ᱵᱮᱥ ᱠᱚ ᱵᱩᱡᱷᱟᱹᱜᱼᱟ ᱟᱹᱰᱤ ᱢᱚᱡᱽ᱾
ᱟᱹᱰᱤ ᱢᱚᱡᱽ ᱵᱟᱝ᱾
ᱦᱩᱸ ᱟᱨᱚ ᱵᱷᱟᱡᱟ ᱠᱟᱛᱮᱜ ᱵᱤᱱ ᱡᱚᱢ ᱞᱮᱠᱚ ᱠᱷᱟᱱ ᱥᱮ ᱟᱨᱚ ᱟᱹᱰᱤ ᱢᱚᱡᱽ ᱜᱮ ᱢᱟᱱᱮ ᱵᱷᱟᱡᱟ ᱠᱟᱛᱮᱫ ᱵᱤᱱ ᱥᱤᱯᱤ ᱠᱚᱢᱟ᱾ ᱟᱨᱚ ᱵᱟᱥᱠᱮ ᱫᱟᱠᱟ ᱡᱩᱫᱤ ᱛᱟᱦᱮᱱ ᱢᱟ ᱟᱨᱚ ᱡᱚᱢ ᱨᱮ ᱟᱹᱰᱤ ᱢᱚᱸᱡᱽ ᱵᱩᱡᱷᱟᱹᱜᱼᱟ᱾
ᱚ ᱟᱪᱪᱷᱟ
ᱛᱟᱦᱚᱞᱮ ᱟᱹᱵᱤᱱ ᱢᱟ ᱥᱟᱵ ᱵᱤᱱ ᱪᱟᱞᱟᱣ ᱵᱟᱲᱟᱜ ᱜᱮᱭᱟ ᱥᱮ ᱵᱟᱝ ᱟᱫᱚ?
ᱪᱟᱥ ᱪᱟᱥ ᱠᱚᱞᱤᱧ ᱜᱩᱲᱤᱭᱟᱹ ᱪᱟᱵᱟ ᱞᱮᱠᱷᱟᱱ ᱜᱮᱞᱤᱧ ᱪᱟᱞᱟᱜᱼᱟ ᱟᱹᱞᱤᱧ ᱦᱚᱸ ᱢᱟᱥᱮ᱾ ᱠᱷᱮᱛ ᱠᱚᱨᱮ ᱢᱟ ᱜᱮᱫᱮ ᱦᱟᱹᱠᱩ ᱠᱟᱱᱟ ᱠᱚ ᱞᱟᱹᱭ ᱫᱟᱠᱚ ᱪᱮᱛᱟ᱾
ᱦᱮᱞᱳ
ᱦᱩᱸ ᱦᱩᱸ ᱟᱡᱚᱢ ᱫᱟᱞᱤᱧ ᱡᱚᱦᱟᱨ ᱜᱮ᱾
ᱨᱚᱲ ᱠᱚ ᱨᱚᱲ ᱠᱚ ᱠᱟᱹᱴᱤᱡ ᱛᱟᱹᱯᱤᱧ ᱨᱩᱣᱟᱹᱲ ᱠᱟᱱ ᱛᱟᱵᱤᱱᱟ ᱟᱹᱵᱤᱱ ᱥᱮᱫ ᱜᱮ᱾
ᱦ ᱱᱮᱮᱴ ᱠᱚ ᱯᱨᱚᱵᱞᱮᱢ ᱫᱟᱭ ᱦ
ᱠᱟᱜ ᱟᱭ ᱠᱟᱹᱴᱤᱡ ᱯᱨᱚᱵᱞᱮᱢ ᱜᱮᱭᱟᱭ ᱟᱫᱚ ᱟᱵᱚ ᱜᱮᱵᱚᱱ ᱮᱠᱡᱤᱥᱴᱟ ᱟᱫᱚ ᱟᱹᱵᱤᱱ ᱫᱚ ᱱᱮᱛᱟᱨ ᱫᱚ ᱢᱟᱱᱮ ᱞᱟᱦᱟᱛᱮ ᱡᱮᱢᱚᱱ ᱦᱟᱹᱠᱩ ᱤᱭᱟᱹᱨᱮᱱ ᱵᱟᱹᱲᱥᱤ ᱪᱟᱞᱟᱣ ᱦᱩᱭ ᱠᱚᱼᱟ ᱠᱤᱢᱵᱟ ᱡᱟᱞ ᱛᱟᱱᱟᱜ ᱛᱮ ᱛᱟᱦᱚᱞᱮ ᱟᱹᱵᱤᱱ ᱫᱚ ᱪᱮᱫ ᱪᱮᱫᱠᱟ ᱥᱟᱵ ᱵᱷᱟᱨ ᱛᱮᱵᱮᱱ ᱥᱟᱵ ᱠᱚᱜᱮᱭᱟ ᱦᱟᱹᱠᱩ ᱠᱚᱫᱚ?
ᱟᱹᱞᱤᱧ ᱚᱱᱟ ᱵᱟᱹᱲᱥᱤ ᱛᱮᱜᱮ ᱦᱟᱹᱠᱩ ᱥᱟᱵ ᱞᱤᱧ ᱠᱩᱥᱤᱭᱟᱜᱼᱟ, ᱚᱱᱟ ᱨᱟᱹᱥᱠᱟᱹ ᱜᱮᱞᱤᱧ ᱵᱩᱡᱷᱟᱹᱣᱟ᱾
ᱦ ᱢᱟᱱᱮ ᱪᱟᱨᱟ ᱫᱚ ᱪᱮᱫᱠᱟᱱ ᱪᱟᱨᱟ᱾ ᱟᱴᱟ ᱥᱮ ᱞᱮᱸᱰᱮᱫ ᱛᱟᱱᱟᱜ ᱠᱚ᱾
ᱵᱟᱝ ᱟᱹᱞᱤᱧ ᱫᱚ ᱟᱴᱟ ᱛᱮᱞᱤᱧ ᱥᱟᱵ ᱠᱚᱣᱟ ᱟᱴᱟ ᱛᱮᱞᱤᱧ ᱠᱩᱥᱤᱭᱟᱠᱚ᱾
ᱟᱨ ᱪᱟᱨᱟ ᱫᱚ ᱰᱞᱟᱟᱭ ᱦᱩᱭᱩᱜ ᱟᱥ ᱥᱮ ᱵᱟᱝ ᱡᱟᱦᱟᱱᱟᱜ ᱪᱟᱨᱟ ᱵᱤᱱ ᱫᱟᱞᱟᱣ ᱠᱮᱫᱟ, ᱛᱟᱯᱚᱨᱮ ᱦᱟᱹᱠᱩ ᱠᱚ ᱦᱤᱡᱩᱜᱼᱟ᱾
ᱢ ᱪᱟᱨᱟ ᱫᱚᱞᱤᱧ ᱰᱟᱨᱟᱣ ᱜᱮᱭᱟ ᱚᱱᱮ ᱜᱩᱨᱤᱡ ᱠᱚᱞᱤᱧ ᱰᱟᱨᱟ ᱜᱮᱭᱟ ᱰᱟᱹᱝᱨᱤ ᱜᱩᱨᱤᱡ ᱠᱚ᱾
ᱚ ᱛᱟᱦᱚᱞᱮ ᱵᱤᱱ ᱥᱟᱵ ᱠᱚᱜᱮᱭᱟ ᱵᱟᱝ ᱦᱟᱹᱠᱩ ᱠᱚᱫᱚ ᱢᱟᱱᱮ ᱵᱟᱹᱲᱥᱤ ᱛᱮᱜᱮ ᱵᱤᱱ ᱥᱟᱵ ᱠᱚᱜᱮᱭᱟ᱾
ᱦᱳᱭ ᱵᱟᱹᱲᱥᱤ ᱛᱮᱞᱤᱧ ᱥᱟᱵ ᱠᱚᱣᱟ᱾
ᱡᱮᱢᱚᱱ ᱟᱞᱮ ᱥᱮᱫ ᱫᱚᱞᱤᱧ ᱥᱟᱵ ᱠᱚᱣᱟ ᱟᱹᱞᱤᱧ ᱫᱚ ᱯᱟᱴᱟ ᱛᱮ ᱠᱤᱝᱵᱟᱡᱟᱞ ᱛᱮ᱾ ᱠᱚ ᱩᱰᱩᱠ ᱵᱟᱲᱟᱜᱼᱟ᱾ ᱦᱟᱸᱰᱮ ᱱᱟᱰᱮ ᱞᱤᱧ ᱜᱤᱤᱨᱤᱭᱟ ᱡᱟᱞ ᱟᱨᱚ ᱯᱟᱦᱴᱟ ᱛᱮᱢᱟ ᱚᱰᱟᱭ‌ ᱦᱚᱴᱚ ᱠᱟᱫᱟᱞᱤᱧ ᱟᱨᱚ ᱠᱷᱟᱹᱱᱤᱠ ᱠᱷᱚᱱ ᱯᱚᱨᱮ ᱦᱮᱡ ᱠᱟᱛᱮ ᱞᱤᱧ ᱧᱮᱞᱟ ᱟᱫᱚ ᱠᱚ ᱡᱷᱟᱹᱞᱤ ᱟᱠᱟᱱᱟ᱾
ᱦᱮᱸ
ᱦᱳᱭ ᱟᱨᱠᱤ ᱚᱱᱟᱜᱮ ᱛᱟᱦᱚᱞᱮ ᱟᱵᱤᱱ ᱫᱚ ᱞᱚᱣᱟ ᱵᱤᱞᱤ ᱠᱚᱫᱚ ᱵᱤᱱ ᱡᱚᱢ ᱵᱟᱲᱟ ᱠᱟᱫᱟ ᱥᱮ ᱵᱟᱝ?
ᱞᱚᱣᱟ ᱵᱤᱞᱤ ᱟᱸᱡᱚᱢ ᱵᱟᱲᱟ ᱟᱡᱳᱢ ᱵᱟᱲᱟ ᱠᱟᱛᱮᱫ ᱜᱮ ᱵᱟᱞᱤᱧ ᱡᱚᱢ ᱵᱟᱲᱟ ᱟᱠᱟᱫᱟ᱾
ᱟᱹᱰᱤ ᱢᱚᱸᱡᱽ ᱵᱩᱡᱷᱟᱹᱜᱼᱟ ᱵᱤᱞᱤ ᱢᱟᱱᱮ ᱵᱩᱞᱩᱝ ᱢᱤᱡ ᱟᱛᱮᱮᱫ ᱠᱟᱹᱴᱤᱡ ᱡᱤᱫᱤᱵᱤᱱ ᱡᱚᱢᱟ᱾ ᱟᱹᱰᱤ ᱢᱚᱸᱡᱽ ᱵᱩᱡᱷᱟᱹᱜᱼᱟ᱾ ᱟᱨ ᱩᱛᱩ ᱠᱟᱛᱮᱫ ᱫᱚᱵᱤᱱ ᱡᱚᱢᱟ ᱠᱟᱫᱟ ᱱᱟᱦᱟᱜ᱾
ᱦᱳᱭ ᱚᱱᱟ ᱦᱚᱸ ᱟᱹᱰᱤ ᱢᱚᱸᱡᱽ ᱜᱮ ᱵᱩᱡᱷᱟᱹᱜ ᱜᱮᱭᱟ᱾ ᱛᱟᱦᱚᱞᱮ ᱟᱯᱮ ᱚᱱᱛᱮ ᱫᱚ ᱵᱤᱨ ᱵᱩᱨᱩ ᱠᱚᱫᱚ ᱢᱮᱱᱟᱜ ᱟᱥᱮ ᱵᱟᱝ?
ᱢᱮᱱᱟᱜ ᱫᱚ ᱢᱮᱱᱟᱜᱼᱟ, ᱵᱤᱨ ᱨᱮ ᱢᱮᱱᱟᱜᱼᱟ᱾
ᱛᱟᱦᱚᱞᱮ ᱩᱫ ᱠᱚᱫᱚ ᱦᱩᱭᱩᱜ ᱜᱮᱭᱟ ᱯᱩᱴᱠᱟᱹ ᱠᱚ ᱩᱫ ᱠᱚ᱾
ᱦᱳᱭ ᱳᱵ ᱯᱩᱴᱠᱟᱹ ᱱᱚᱣᱟ ᱥᱟᱱᱟᱢ ᱠᱚᱜᱮ ᱪᱟᱜ ᱜᱮᱭᱟ ᱠᱚ ᱤᱧ ᱫᱩᱠᱟᱱᱟ ᱢᱤᱫ ᱫᱤᱱ
ᱦᱮᱸ ᱛᱟᱦᱚᱞᱮ ᱯᱩᱴᱠᱟᱹ ᱥᱚᱲᱮ ᱫᱚ ᱵᱚᱭᱦᱟ ᱟᱹᱰᱤ ᱢᱚᱸᱡᱽ ᱜᱮ ᱵᱩᱡᱷᱟᱹᱜ-ᱟ ᱥᱮ
ᱦᱩᱸ ᱦᱩᱸ ᱟᱹᱰᱤ ᱢᱚᱡᱽ ᱜᱮ ᱦᱚᱞᱟ ᱢᱟᱸᱫᱮᱨ ᱜᱮᱞᱤᱧ ᱥᱳᱲᱮ ᱞᱟᱜ-ᱟ ᱡᱤᱞ ᱯᱷᱩᱴᱠᱟᱹ ᱟᱛᱮᱫ ᱢᱚᱴᱟᱢᱩᱴᱤ
ᱦᱩᱸ ᱵᱷᱟᱜᱮ ᱜᱮ ᱵᱩᱡᱷᱟᱹᱜ-ᱟ ᱥᱮ
ᱦᱩᱸ
ᱟᱨᱚ ᱵᱩᱱᱩᱢ ᱫᱟᱱᱟᱝ ᱠᱚᱨᱮᱱᱟᱜ ᱩᱫ ᱠᱚ ᱡᱚᱢ ᱡᱚᱝ ᱨᱮ ᱟᱨᱚ ᱟᱹᱰᱤ ᱥᱤᱵᱤᱞ ᱟ ᱟᱨᱚ ᱞᱟᱫ ᱵᱤᱱ ᱡᱚᱢ ᱞᱮᱠᱷᱟᱱ ᱟᱨᱚ ᱢᱚᱡᱽ ᱵᱩᱡᱷᱟᱹᱜ-ᱟ ᱥᱩᱱᱩᱢ ᱟᱛᱮᱫ ᱢᱟᱨᱤᱪ ᱠᱟᱹᱴᱤᱡ ᱵᱤᱱ ᱮᱢᱟᱜ ᱠᱷᱟᱱ ᱵᱩᱞᱩᱝ
ᱦᱩᱸ ᱦᱩᱸ ᱵᱷᱟᱜᱮ ᱵᱩᱡᱷᱟᱹᱜ-ᱟ᱾
ᱛᱟᱦᱚᱞᱮ ᱜᱚᱢᱠᱮ ᱴᱟᱭᱤᱢ ᱢᱟ ᱦᱩᱭᱠᱟᱱ ᱛᱟᱞᱟᱝ ᱟ ᱟᱨᱦᱚ ᱠᱷᱟᱱ ᱜᱚᱞᱯᱚ ᱦᱩᱭᱩᱜ-ᱟ᱾
ᱦᱩᱸ ᱦᱩᱸ